ᱡᱚᱦᱟᱨ ᱜᱚᱝᱠᱮ᱾ ᱦᱮᱞᱳ ᱦᱮᱸ ᱡᱚᱦᱟᱨ ᱜᱚᱢᱠᱮ᱾ ᱦᱮᱸ ᱟᱸᱡᱚᱢ ᱫᱟᱵᱤᱱ ᱱᱟᱯᱟᱭ ᱛᱮ᱾ ᱦᱮᱸ ᱡᱚᱦᱟᱨ ᱜᱮ᱾
ᱦᱮᱸ ᱛᱚ ᱱᱟᱯᱟᱭ ᱛᱮᱜᱮ ᱟᱸᱡᱚᱢᱚᱜ ᱠᱟᱱᱟ᱾ ᱟᱞᱤᱧᱟᱜ ᱪᱮᱫ ᱞᱮᱠᱟ ᱵᱤᱱ ᱟᱸᱡᱚᱢᱮᱫᱟ, ᱟᱹᱞᱤᱧᱟᱜ ᱪᱮᱫ ᱞᱮᱠᱟ ᱵᱤᱱ ᱟᱸᱡᱚᱢᱮᱫᱟ?
ᱦᱮᱸ ᱦᱮᱸ ᱱᱟᱯᱟᱭ ᱦᱮᱸ ᱟᱵᱤᱱᱟᱜ ᱦᱚᱸ ᱠᱷᱩᱜ ᱢᱚᱸᱡᱽ᱾
ᱱᱟᱯᱟᱭ ᱜᱮ ᱟᱸᱡᱚᱢᱚᱜ ᱠᱟᱱᱟ᱾ ᱟᱹᱞᱤᱧᱟᱜ ᱜᱮ, ᱟᱪᱪᱷᱟ ᱟᱪᱪᱷᱟ᱾
ᱟᱹᱵᱤᱱᱟᱜ ᱦᱚᱸ ᱵᱷᱟᱜᱤ ᱜᱮ ᱟᱸᱡᱚᱢᱚᱜ ᱠᱟᱱᱟ᱾ ᱦᱩᱸ ᱦᱮᱸ ᱜᱚᱝᱠᱮ ᱱᱤᱛᱚᱜ ᱫᱚ ᱪᱤᱠᱟᱹ ᱵᱟᱲᱟ ᱫᱚ, ᱱᱚᱣᱟ ᱦᱮᱸ ᱪᱤᱠᱟᱹ ᱵᱟᱲᱟ ᱫᱚ ᱱᱤᱛᱚᱜ ᱜᱚᱝᱠᱮ ᱦᱚᱜᱼᱚᱭ ᱪᱟᱥ ᱠᱟᱹᱢᱤ ᱜᱮ᱾ ᱠᱟᱹᱴᱤᱡ ᱠᱟᱹᱢᱤ ᱵᱟᱲᱟ ᱦᱩᱭᱩᱜ ᱠᱟᱱᱟ, ᱦᱳᱲᱳ ᱠᱚ ᱨᱚᱦᱚᱭ ᱵᱟᱲᱟ ᱦᱩᱭᱩᱜ ᱠᱟᱱᱟ ᱦᱮᱸ᱾
ᱟᱪᱪᱷᱟ ᱟᱪᱪᱷᱟ, ᱟᱹᱰᱤ ᱢᱟᱱᱮ ᱟᱹᱰᱤ ᱞᱚᱜᱚᱱ ᱜᱮᱯᱮ ᱞᱟᱦᱟ ᱟᱠᱟᱫᱟ ᱯᱟᱞᱮᱫ ᱱᱟᱜ ᱵᱟᱹᱫᱽ ᱠᱟᱹᱢᱤ ᱫᱚ᱾
ᱦᱮᱸ ᱦᱮᱸ ᱦᱮᱸ ᱜᱚᱝᱠᱮ ᱞᱟᱦᱟᱭ ᱜᱮ ᱞᱟᱦᱟ ᱟᱠᱟᱫᱟᱞᱮ, ᱟᱫᱚ ᱜᱚᱝᱠᱮ ᱚᱱᱟ ᱵᱟᱹᱭᱦᱟᱹᱲ ᱠᱚᱛᱮ ᱠᱟᱹᱴᱤᱡ ᱨᱚᱦᱚᱭ ᱵᱟᱲᱟᱭ ᱦᱩᱭᱩᱜ ᱠᱟᱱᱟ᱾ ᱦᱮᱸ ᱟᱫᱚ ᱵᱟᱹᱫᱽ ᱠᱚᱫᱚ ᱮᱠᱷᱚᱱ ᱵᱟᱹᱠᱤ ᱢᱮᱱᱟᱜ ᱜᱮᱭᱟ ᱦᱩᱸ᱾
ᱟᱪᱪᱷᱟ ᱟᱪᱪᱷᱟ ᱱᱤᱭᱟᱹ ᱵᱟᱨᱥᱤᱧ ᱫᱚ ᱛᱚᱵᱮ ᱱᱟᱜ ᱫᱚᱢᱮ ᱜᱮ ᱫᱟᱜ ᱟᱠᱟᱫᱟᱭ ᱱᱟᱜ ᱯᱟᱞᱮᱱ?
ᱦᱮᱸ ᱦᱮᱸ ᱜᱚᱝᱠᱮ ᱱᱤᱭᱟᱹ ᱵᱷᱟᱜᱮ ᱜᱮ ᱫᱟᱜ ᱟᱠᱟᱫᱟᱭ, ᱫᱟᱜ ᱫᱚ ᱟᱯᱮ ᱥᱮᱫ ᱫᱚ ᱟᱫᱚ ᱜᱚᱝᱠᱮ ᱪᱮᱜᱠᱟ?
ᱦᱮᱸ ᱟᱞᱮ ᱥᱮᱫ ᱫᱚ ᱜᱚᱝᱠᱮ ᱱᱚᱜᱼᱚᱭ ᱛᱚ ᱪᱟᱹᱞᱩᱣ ᱟᱠᱟᱱ ᱜᱮᱭᱟ ᱱᱟᱜ ᱪᱟᱥ ᱠᱟᱹᱢᱤ ᱠᱚᱢᱟ ᱱᱟᱜ ᱱᱮᱛᱚᱜ ᱦᱚᱞᱟ ᱢᱟᱫᱮᱨ ᱠᱚ ᱟᱹᱰᱤ ᱡᱳᱨ ᱜᱮ ᱫᱟᱜ ᱟᱠᱟᱫᱟᱭ ᱱᱟᱜ ᱦᱮᱸᱥᱮ, ᱧᱤᱫᱟᱹ ᱢᱟ ᱫᱚᱢᱮ ᱜᱮ ᱱᱟᱜ ᱞᱟᱹᱭ ᱞᱮᱠᱟ ᱫᱚ᱾ ᱛᱚ ᱵᱟᱹᱫᱽ ᱠᱚᱨᱮ ᱢᱟ ᱟᱹᱰᱤ ᱛᱮᱫ ᱜᱮ ᱯᱮᱨᱮᱡ ᱟᱠᱟᱱᱟ᱾ ᱛᱚ ᱩᱝᱠᱩ ᱵᱟᱹᱫᱽ ᱠᱟᱹᱢᱤ ᱦᱚᱲ ᱠᱚᱦᱚᱸ ᱡᱟᱦᱟᱸ ᱛᱚᱠᱚ ᱜᱟᱱ ᱠᱟᱱᱟ ᱡᱚᱛᱚ ᱜᱮᱠᱚ ᱠᱟᱹᱢᱤ ᱠᱚ ᱮᱦᱚᱵ ᱠᱟᱜ-ᱟ, ᱱᱤᱛᱚᱜ ᱢᱟ ᱞᱟᱹᱭ ᱞᱮᱠ ᱮᱠᱟ ᱫᱚ ᱟᱹᱰᱤ ᱥᱟᱹᱨᱫᱤ ᱠᱟᱱᱟ ᱠᱚ ᱱᱤᱭᱟᱹ ᱯᱟᱥᱮ
ᱚ ᱦᱮᱸ ᱛᱚ ᱦᱮᱸ ᱟᱫᱚ ᱜᱚᱝᱠᱮ ᱤᱭᱟᱹ ᱟᱯᱮ ᱫᱚ ᱛᱤᱱ ᱵᱟᱨ ᱯᱮ ᱪᱟᱥ ᱜᱮᱭᱟ? ᱢᱟᱱᱮ ᱦᱮᱸ ᱱᱤᱭᱟᱹ ᱵᱚᱨᱥᱟ ᱨᱮ ᱦᱮᱸ ᱢᱟ ᱞᱟᱹᱭ ᱵᱤᱱ᱾
ᱵᱚᱨᱥᱚ ᱨᱮ ᱜᱚᱝᱠᱮ ᱱᱚᱛᱮ ᱫᱚ ᱞᱟᱹᱭ ᱞᱮᱠᱷᱟᱱ ᱫᱚ ᱟᱞᱮ ᱫᱚ ᱵᱩᱨᱩ ᱫᱤᱥᱚᱢ ᱠᱟᱱᱟᱞᱮ ᱦᱮᱸᱥᱮ, ᱛᱚ ᱵᱚᱨᱥ ᱨᱮ ᱟᱵᱚ ᱟᱵᱚ ᱞᱟᱹᱭ ᱫᱟᱲᱮᱭᱟᱜ ᱜᱮᱭᱟ ᱡᱮ ᱵᱟᱝ ᱵᱚᱨᱥᱚ ᱨᱮᱫᱚ ᱢᱤᱫ ᱫᱷᱟᱹᱣ ᱜᱤ ᱱᱟᱜ ᱡᱟᱦᱟᱸ ᱥᱮᱨᱢᱟ ᱡᱟᱹᱲᱤ ᱫᱟᱜ ᱛᱮᱜᱮ ᱦᱟᱜ ᱡᱟᱦᱟᱸ ᱪᱟᱥᱮᱫᱼᱟ ᱱᱟᱦᱟᱜ ᱛᱚ ᱢᱤᱫ ᱥᱮᱨᱢᱟ ᱨᱮᱢᱟ ᱢᱤᱫ ᱫᱷᱟᱣ ᱜᱮ ᱜᱟᱱᱚᱜᱼᱟ ᱱᱚᱛᱮ ᱢᱟ ᱟᱨ ᱥᱮᱨᱢᱟ ᱡᱟᱹᱲᱤ ᱨᱮᱢᱟ ᱢᱤᱫ ᱫᱷᱟᱹᱣ ᱜᱮ ᱫᱟᱜ ᱡᱟᱹᱲᱤ ᱟᱵᱚᱱ ᱠᱟᱱᱟᱭ ᱛᱚ ᱤᱱᱟᱹᱜᱮ ᱞᱤᱫᱤᱜᱼᱟ ᱱᱚᱛᱮ ᱫᱚ ᱢᱤᱫ ᱫᱷᱟᱹᱣ ᱜᱮ ᱜᱟᱱᱚᱜᱼᱟ᱾ ᱟᱨ ᱞᱟᱹᱭ ᱞᱮᱠᱷᱟᱡ ᱫᱚ ᱡᱟᱦᱟᱸ ᱠᱚ ᱡᱩᱫᱤ ᱚᱱᱟ ᱡᱷᱟᱨᱱᱟ ᱠᱚ ᱟᱬᱜᱚ ᱠᱚᱜᱼᱟ ᱵᱩᱨᱩ ᱠᱷᱚᱱ ᱱᱟᱜ ᱛᱚ ᱚᱱᱟ ᱠᱚᱨᱮ ᱡᱩᱫᱤ ᱫᱟᱜ ᱠᱚ ᱛᱟᱸᱵᱩ ᱠᱚᱣᱟ ᱛᱚ ᱩᱱ ᱡᱚᱠᱷᱟ ᱫᱚ ᱦᱮᱸ ᱪᱟᱥ ᱜᱟᱱᱚᱜᱼᱟ ᱞᱟᱹᱭ ᱞᱮᱠ ᱛᱚ ᱚᱱᱮ ᱥᱤᱛᱩᱝ ᱫᱤᱱ ᱡᱩᱫᱤ ᱵᱩᱨᱩ ᱫᱷᱟᱨᱮ ᱠᱚᱨᱮ ᱵᱟᱝ ᱦᱩᱭ ᱠᱚᱜ-ᱟ ᱢᱟᱱᱮ ᱡᱷᱟᱨᱱᱟ ᱫᱷᱟᱨᱮ ᱠᱚᱨᱮ ᱦᱩᱭ ᱠᱚᱜ-ᱟ ᱛᱚ, ᱛᱚ ᱚᱱᱟ ᱥᱚᱵᱽᱡᱤ ᱪᱟᱥ ᱠᱚᱫᱚ ᱚᱱᱠᱟ ᱫᱚ ᱜᱟᱱ ᱫᱚ ᱜᱟᱱᱚᱜ ᱜᱮᱭᱟ ᱥᱮ ᱟᱨ ᱱᱚᱝᱠᱟ ᱦᱮᱸ, ᱟᱨ ᱚᱱᱛᱮ ᱫᱚ ᱜᱚᱝᱠᱮ?
ᱦᱮᱸ ᱜᱚᱝᱠᱮ, ᱦᱮᱸ ᱟᱞᱮ ᱟᱞᱮ ᱥᱮᱫ ᱫᱚ ᱜᱚᱝᱠᱮ ᱪᱟᱥ ᱫᱚ ᱵᱟᱨ ᱫᱷᱟᱣ ᱪᱟᱥ ᱦᱩᱭᱩᱜ-ᱟ ᱦᱮᱸ᱾ ᱱᱤᱭᱟᱹ ᱵᱚᱨᱥᱟ ᱨᱮᱛᱚ ᱪᱟᱥ ᱢᱟ ᱥᱟᱱᱟᱢ ᱠᱚᱜᱨᱵᱚᱱ ᱪᱟᱥ ᱜᱮᱭᱟ, ᱟᱫᱚ ᱟᱞᱮ ᱫᱚ ᱦᱟᱱᱟ ᱫᱷᱚᱨᱚᱱ ᱫᱤᱱ ᱦᱚᱸᱞᱮ ᱜᱚᱝᱠᱮ ᱞᱮ ᱪᱟᱥ ᱜᱮᱭᱟ᱾ ᱟᱫᱚ ᱦᱮᱸ, ᱦᱮᱸ ᱥᱤᱛᱳᱝ ᱫᱤᱱ ᱦᱳᱭ᱾ ᱛᱟᱦᱞᱮ ᱟᱞᱮ ᱫᱚ ᱜᱚᱝᱠᱮ ᱱᱚᱛᱮ ᱫᱚ ᱢᱟᱱᱮ ᱫᱟᱜ ᱨᱮᱱᱟᱜ ᱫᱚ ᱠᱳᱱᱳ ᱚᱥᱩᱵᱤᱫᱷᱟ ᱵᱟᱹᱱᱩᱜ-ᱟ᱾ ᱦᱮᱸ ᱚᱝᱠᱟᱜᱮ ᱯᱚᱛᱛᱮᱠᱴᱤ ᱡᱟᱦᱟᱸ ᱢᱟᱱᱮ ᱥᱟᱱᱟᱢ ᱟᱵᱚ ᱦᱚᱲ ᱠᱚᱣᱟᱜ ᱜᱮ ᱢᱟᱱᱮ ᱤᱭᱟᱹ ᱢᱮᱱᱟᱜ-ᱟ ᱢᱤᱱᱤ ᱠᱚ ᱢᱮᱱᱟᱜ-ᱟ ᱢᱤᱱᱤ ᱦᱮᱸ, ᱛᱟᱦᱞᱮ ᱱᱚᱛᱮ ᱫᱚ ᱠᱟᱹᱴᱤᱡ ᱢᱟᱱᱮ ᱞᱮᱭᱟᱨ ᱠᱚᱫᱚ ᱟᱹᱰᱤ ᱥᱳᱩᱨ ᱨᱮᱜᱮ ᱢᱟᱱᱮ ᱟᱹᱵᱤᱱ ᱡᱩᱫᱤ ᱪᱚᱞᱞᱤᱥ ᱯᱚᱧᱪᱟᱥ ᱯᱷᱩᱴ ᱵᱤᱱ ᱛᱟᱲᱟᱣᱟ ᱛᱟᱛᱮ ᱟᱹᱵᱤᱱ ᱵᱤᱱ ᱫᱟᱜ ᱨᱮᱱᱟᱜ ᱞᱮᱭᱟᱨ ᱵᱤᱱ ᱧᱟᱢᱟ᱾
ᱟᱪᱪᱷᱟ ᱟᱪᱪᱷᱟ᱾
ᱦᱮᱸ᱾
ᱢᱟᱱᱮ ᱤᱱᱟᱹᱜ, ᱤᱱᱟᱹ ᱡᱤᱞᱤᱧ ᱡᱤᱞᱤᱧ ᱨᱮ ᱢᱤᱫᱴᱟᱝ ᱢᱤᱱᱤ ᱢᱤᱱᱤ ᱠᱚ ᱵᱟᱹᱭᱥᱟᱹᱣ ᱤᱫᱤ ᱟᱠᱟᱜ-ᱟᱠᱚ ᱚᱝᱠᱟ ᱟᱪᱪᱷᱟ ᱟᱪᱪᱷᱟ᱾ ᱢᱟᱱᱮ ᱫᱟᱜ ᱨᱮᱱᱟᱜ ᱠᱚᱫᱚ ᱩᱱᱟᱹᱜ ᱵᱟᱯᱮ ᱟᱸᱴᱚᱜ ᱠᱟᱱᱟ ᱱᱟᱜ?
ᱵᱟᱝ ᱵᱟᱝ ᱵᱟᱝ, ᱩᱦᱩᱸᱜ ᱟᱫᱚ ᱜᱚᱝᱠᱮ ᱚᱱᱮ ᱟᱸᱻ ᱪᱟᱥ ᱵᱟᱠᱷᱨᱟ ᱫᱚ ᱡᱷᱚᱛᱚ ᱜᱮ ᱪᱟᱥ ᱦᱩᱭᱩᱜ-ᱟ ᱥᱚᱵᱽᱡᱤ ᱠᱚᱦᱚᱸ ᱟᱭᱢᱟ ᱜᱮ ᱦᱩᱭᱩᱜ-ᱟ ᱟᱹᱞᱩ ᱥᱚᱢᱚᱭ ᱟᱹᱞᱩ, ᱦᱮᱸ ᱠᱷᱚᱥᱞᱟ ᱛᱩᱲᱤ ᱠᱚ, ᱚᱱᱟ ᱠᱚ᱾ ᱡᱚᱛᱚ ᱜᱮ ᱦᱩᱭᱩᱜ-ᱟ᱾
ᱱᱤᱭᱟᱹᱛᱤ, ᱱᱤᱭᱟᱹᱛᱤ ᱞᱟᱹᱭ ᱞᱮᱠᱷᱟᱱ ᱞᱟᱹᱭ ᱜᱟᱱᱚᱜ-ᱟ ᱠᱤ ᱦᱮᱸ ᱟᱯᱮ ᱫᱚ ᱥᱩᱵᱤᱫᱷᱟ ᱢᱮᱱᱟᱜ ᱛᱟᱯᱮᱭᱟ ᱦᱮᱸ ᱥᱮ᱾ ᱛᱚ ᱪᱟᱥ ᱢᱟ ᱱᱤᱦᱟᱹᱛᱤ ᱜᱮ ᱫᱚᱨᱠᱟᱨ ᱚᱱᱟᱹᱢᱟ ᱦᱮᱸ ᱥᱮ ᱛᱚ ᱤᱱᱟᱹ ᱠᱟᱹᱨ ᱟᱵ ᱥᱟᱱᱛᱟᱲ ᱦᱚᱲ ᱫᱚ ᱞᱟᱹᱭ ᱞᱮᱠᱷᱟᱡ ᱫᱚ ᱤᱱᱟᱹ ᱛᱮᱜᱵᱚ ᱟᱥᱩᱞ ᱡᱚᱱᱟᱜ-ᱟ, ᱟᱵᱚ ᱫᱚ ᱞᱟᱹᱭ ᱞᱮᱠ ᱦᱮᱸ ᱦᱮᱸ ᱟᱨ ᱟᱵᱚ ᱫᱚ, ᱟᱵᱚ ᱞᱟᱹᱭ ᱞᱮᱠᱷᱟᱡ ᱵᱟᱵᱚ ᱪᱟᱥ ᱞᱮᱠᱟ ᱵᱟᱵᱚ ᱡᱚᱢ ᱫᱟᱲᱮᱭᱟᱜ-ᱟ ᱞᱟᱹᱭ
ᱵᱟᱵᱚᱱ ᱡᱚᱢ ᱫᱟᱲᱮᱭᱟᱜ-ᱟ ᱦᱳᱭ, ᱦᱮᱸ ᱦᱮᱸ ᱦᱮᱸ ᱟᱫᱚ ᱜᱚᱝᱠᱮ ᱟᱵᱚ ᱫᱚ ᱢᱟᱱᱮ ᱵᱤᱥᱤᱨ ᱵᱷᱟᱜᱽ ᱡᱟᱭᱜᱟ ᱠᱚᱨᱮᱜ ᱧᱮᱞ ᱵᱟᱲᱟ ᱦᱩᱭ ᱠᱟᱱᱟ ᱮᱵᱚᱝ ᱧᱮᱞᱚᱜ ᱠᱟᱱ ᱜᱮᱭᱟ ᱟᱵᱚ ᱥᱟᱱᱛᱟᱲ ᱢᱟᱱᱮ ᱡᱚᱛ ᱛᱚ ᱜᱩᱞᱟᱹᱱ ᱟᱹᱛᱩᱳ ᱠᱚ ᱢᱮᱱᱟᱜ-ᱟ ᱦᱮᱸ ᱥᱮ ᱵᱟᱝ ᱟᱫᱚ ᱟᱵᱚ ᱫᱚ ᱢᱟᱱᱮ ᱜᱚᱜᱚ ᱦᱚᱲ ᱩᱯᱚᱨ ᱜᱮ ᱱᱤᱨᱵᱷᱚᱨ ᱠᱟᱛᱮ ᱜᱮᱵᱚᱱ ᱛᱟᱲᱟᱢᱟ ᱦᱮᱸ ᱥᱮ ᱵᱟᱝ, ᱢᱟᱱᱮ ᱩᱝᱠᱩ ᱠᱚ ᱦᱮᱸ ᱩᱝᱠᱩ ᱠᱚ ᱢᱟᱱᱮ ᱠᱚ ᱠᱟᱹᱢᱤ ᱦᱚᱨᱟᱭᱟ ᱠᱚ ᱟᱵᱚ ᱫᱚ ᱥᱩᱫᱩ ᱠᱤᱪᱷᱩ ᱠᱤᱪᱷᱩ ᱫᱚ ᱧᱮᱞ ᱵᱤᱱ ᱟᱹᱛᱩ ᱠᱚᱨᱮ ᱫᱚᱢᱮ ᱜᱮ ᱯᱟᱹᱣᱨᱟᱹ ᱠᱚ ᱧᱩ ᱠᱟᱛᱮᱜ ᱠᱚ
ᱜᱚᱞᱴᱟᱣᱚᱜ ᱠᱟᱱᱟ ᱦᱮᱸ, ᱜᱚᱞᱴᱟᱣᱚᱜ ᱠᱟᱱᱟ ᱠᱚ ᱠᱷᱟᱭᱨᱤ ᱵᱟᱭᱨᱤᱜ ᱠᱟᱱᱟ ᱠᱩᱣᱟᱜ ᱜᱮ ᱟᱹᱰᱤᱜᱟᱱ ᱞᱟᱹᱭ ᱞᱮᱠᱷᱟᱱ ᱫᱚ ᱦᱮᱸ ᱥᱮ, ᱟᱨ ᱦᱮᱸ ᱟᱫᱚ ᱱᱤᱭᱟᱹ ᱱᱤᱭᱟᱹ ᱠᱟᱹᱢᱤ ᱠᱚᱨᱮ ᱫᱚ ᱠᱟᱹᱴᱤᱡ ᱵᱚ ᱵᱟᱲᱦᱟᱣ ᱧᱚᱜ ᱞᱮᱱ ᱠᱟ ᱟᱵᱚᱦᱚᱸ ᱠᱟᱡᱤᱡ ᱵᱚ ᱡᱤᱛᱠᱟᱹᱨ ᱧᱚᱜᱚᱜ-ᱟ ᱞᱟᱹᱭ ᱞᱮᱠᱷᱟᱡ ᱫᱚ ᱦᱮᱸ ᱥᱮ, ᱡᱚᱢ ᱧᱩ ᱠᱚ ᱩᱱᱟᱹᱜ ᱵᱟᱵᱚ ᱠᱚᱥ ᱴᱚᱜ-ᱟ ᱟᱨ ᱱᱚᱝᱠᱟ ᱢᱟᱱᱮ ᱴᱤᱠ ᱵᱟᱹᱲᱤᱡ ᱫᱟᱜ ᱠᱚ ᱞᱮᱠᱟ ᱵᱟᱵᱚ ᱞᱮᱵᱮᱫᱟ ᱦᱮᱸ ᱥᱮ, ᱱᱚᱣᱟ ᱠᱚᱨᱮ ᱠᱟᱹᱴᱤᱡ ᱟᱵᱚᱣᱟᱜ ᱞᱟᱡ ᱨᱮᱦᱚᱸ ᱟᱹᱥᱩᱞᱚᱜ-ᱟ ᱛᱟᱵᱚ᱾
ᱦᱩᱸ ᱦᱩᱸ ᱦᱩᱸ ᱦᱩᱸ, ᱦᱩᱸ᱾ ᱟᱫᱚ ᱜᱚᱝᱠᱮ ᱤᱭᱟᱹ ᱟᱯᱮ ᱥᱮᱫ ᱫᱚ ᱛᱟᱦᱞᱮ ᱟᱸᱻ ᱵᱮᱥᱤᱨ ᱵᱷᱟᱜᱽ ᱢᱟᱱᱮ ᱪᱮᱫ ᱛᱮᱯᱮ ᱪᱟᱥ ᱜᱮᱭᱟ ᱴᱨᱟᱠᱴᱟᱨ ᱱᱟᱦᱮᱞ ᱛᱮ ᱥᱮ ᱮᱢᱱᱤ ᱰᱟᱹᱝᱨᱤ ᱠᱟᱲᱟ? ᱥᱮ ᱚᱝᱠᱟ ᱞᱮᱠ
ᱱᱚᱛᱮ ᱫᱚ ᱜᱚᱝᱠᱮ ᱜᱚᱴᱟ, ᱜᱚᱴᱟ ᱫᱤᱥᱚᱢ ᱜᱮ ᱟᱵᱚ ᱢᱟᱵᱚ ᱵᱟᱲᱟᱭᱟ ᱱᱤᱭᱟᱹ, ᱱᱤᱭᱟᱹ ᱵᱟᱨ ᱥᱤᱧ ᱢᱟ ᱰᱟᱝᱨᱤ ᱩᱱᱠᱩᱢᱟ ᱩᱱᱟᱹᱜ ᱢᱟᱠᱚ ᱢᱟᱞᱚᱴ ᱪᱟᱵᱟᱭᱮᱱ ᱜᱮᱭᱟ ᱞᱟᱹᱭ ᱞᱮᱠᱷᱟᱱ ᱫᱚ ᱦᱮᱸ ᱥᱮ᱾ ᱵᱟᱹᱱᱩᱜ ᱠᱚᱣᱟ ᱩᱱᱟᱹᱜ ᱢᱟ ᱵᱟᱵᱚ ᱫᱚᱦᱚᱭᱮᱫ ᱠᱚᱣᱟ ᱪᱮᱫᱟᱜ ᱥᱮ ᱱᱤᱭᱟᱹ ᱯᱟᱹᱨᱥᱤᱟᱨ ᱱᱤᱭᱟᱹ ᱡᱮᱱᱟᱨᱮᱥᱚᱱ ᱨᱮᱱ ᱦᱚᱲ ᱫᱚ ᱟ᱾ ᱟᱵᱚ ᱞᱟᱹᱭ ᱞᱮᱠᱷᱟᱱ ᱫᱚᱵᱚ ᱟᱹᱲᱤᱥᱚᱜᱼᱟ ᱰᱟᱹᱝᱨᱤ ᱜᱟᱯᱤ ᱜᱩᱯᱤ ᱠᱚ᱾ ᱦᱮᱸᱥᱮ ᱛᱚ ᱤᱱᱟᱹ ᱵᱟᱨᱛᱮ ᱟᱵᱚ ᱱᱮᱛᱟᱨ ᱢᱟ ᱵᱟᱵᱚ ᱫᱚᱦᱚᱭᱮᱫ ᱠᱚᱣᱟ ᱟᱹᱰᱤ᱾ ᱠᱚᱢ ᱥᱚᱢ ᱞᱟᱹᱭ ᱞᱮᱠᱷᱟᱱ ᱫᱚ ᱱᱚᱛᱮ ᱫᱚᱠᱚ ᱫᱚᱦᱚ ᱟᱠᱟᱫ ᱠᱚᱣᱟ ᱱᱟᱦᱟᱜ ᱦᱮᱸ ᱟᱨ ᱵᱤᱥᱤ᱾ ᱵᱮᱥᱤ ᱫᱚ ᱞᱟᱹᱭ ᱞᱮᱠᱷᱟᱱᱡ ᱫᱚ ᱚᱱᱮ ᱴᱮᱠᱴᱟᱨ ᱛᱮᱜᱮ᱾ ᱯᱟᱣᱟᱨ ᱴᱤᱞᱚᱨ ᱦᱩᱭᱮᱱ ᱦᱮᱸᱥᱮ ᱛᱚ ᱡᱟᱦᱟᱸ ᱢᱮᱥᱤᱱ ᱚᱰᱳᱠ ᱟᱠᱟᱱ ᱚᱲᱮ ᱨᱮᱱᱟᱜ᱾ ᱠᱚᱛᱮ ᱜᱮ ᱱᱚᱛᱮ ᱫᱚᱠᱚ ᱥᱤ ᱵᱟᱲᱟᱭᱟ ᱟᱨᱢ ᱞᱟᱹᱭ ᱞᱮᱠᱷᱟᱱ ᱫᱚ ᱚᱱᱟ᱾ ᱚᱲᱟᱜ ᱵᱚᱸᱜᱟ ᱞᱮᱠᱟ ᱚᱲᱟᱜ ᱵᱚᱸᱜᱟ ᱜᱟᱱᱚᱜ ᱞᱮᱠᱟ ᱡᱟᱦᱟᱸ ᱜᱩᱨᱤᱡ᱾ ᱠᱟᱱᱟ ᱛᱚ ᱚᱱᱠᱟ ᱵᱟᱨᱭᱟ ᱯᱮᱭᱟ ᱫᱚᱠᱚ ᱫᱚᱦᱚᱣᱟ ᱟᱠᱟᱫ ᱠᱚᱜᱮᱭᱟ ᱱᱚᱛᱮ ᱫᱚ ᱦᱟᱜᱥᱮ᱾
ᱦᱮᱸ ᱟᱞᱮ ᱥᱮᱫ ᱦᱚᱸ ᱜᱚᱢᱠᱮ ᱚᱱᱠᱟᱜ ᱜᱮ ᱢᱟᱱᱮ ᱢᱮᱱᱟᱜ ᱠᱚᱣᱟ᱾ ᱠᱚᱢ ᱵᱮᱥᱤ ᱫᱚ ᱢᱤᱫᱴᱮᱱ ᱵᱟᱨᱭᱟ ᱠᱟ ᱠᱟᱛᱮᱫ ᱫᱚ ᱢᱮᱱᱟᱜ ᱠᱚᱜᱮᱭᱟ ᱟᱫᱚ᱾ ᱵᱮᱥᱤᱨ ᱵᱷᱟᱜᱽ ᱡᱟᱦᱟᱸ ᱴᱟᱨᱟᱠᱴᱟᱨ ᱛᱮᱜᱮ ᱵᱮᱥᱤᱨ ᱵᱷᱟᱜᱽ ᱥᱤ ᱵᱟᱲᱟ ᱦᱩᱭᱩᱜᱼᱟ᱾ ᱟᱫᱚ ᱜᱚᱝᱠᱮ ᱚᱱᱟᱮ ᱱᱟᱦᱮᱞ ᱛᱮᱫᱚ ᱪᱤᱠᱟᱜ ᱠᱟᱱᱟ? ᱱᱤᱛᱚᱜ ᱫᱚ ᱢᱟᱱᱮ᱾ ᱞᱟᱦᱟ ᱞᱮᱠᱟ ᱛᱚ ᱟᱨ ᱡᱟᱦᱟᱸᱭ ᱵᱟᱵᱟ ᱛᱟᱠᱚ ᱫᱟᱤᱫᱩ ᱛᱟᱠᱚ ᱠᱚ ᱠᱟᱹᱢᱤ ᱟᱹᱜᱩ ᱠᱟᱫᱟ ᱚᱱᱠᱟ ᱛᱚ ᱟᱨ ᱟᱵᱚ᱾ ᱱᱮᱛᱟᱨ ᱫᱚ ᱵᱟᱵᱚᱱ ᱤᱭᱟᱹ ᱫᱟᱲᱮᱭᱟᱜ ᱠᱟᱱᱟ ᱟᱨ ᱚᱱᱠᱟ ᱦᱚᱸ ᱚᱠᱚᱭᱟᱜ ᱦᱚᱸ ᱮᱱᱟᱨᱡᱤ ᱦᱚᱸ ᱵᱟᱹᱱᱩᱜᱼᱟ᱾
ᱵᱟᱹᱱᱩᱜᱼᱟ ᱡᱮ ᱵᱟᱝ ᱵᱟᱵᱚ ᱠᱟᱹᱢᱤ ᱫᱟᱲᱮᱭᱟᱜᱼᱟ ᱜᱚᱢᱠᱮ ᱚᱱᱠᱟ ᱫᱚ᱾
ᱦᱳᱭ ᱦᱮᱸ ᱟᱫᱚ ᱢᱟᱱᱮ ᱚᱱᱠᱟ ᱵᱷᱟᱵ ᱛᱮ ᱫᱚ ᱾ ᱱᱤᱛᱚᱜᱜ ᱫᱚ ᱛᱟᱲᱟᱛᱟᱲᱤ ᱠᱚ ᱪᱟᱥ ᱨᱮᱱᱟᱜ ᱠᱚ ᱪᱮᱥᱴᱟᱭᱮᱫᱟ ᱪᱮᱫᱟᱜ ᱥᱮ ᱛᱟᱲᱟᱛᱟᱲᱤ ᱦᱩᱭᱩᱜ ᱢᱟ᱾ ᱦᱮᱸ ᱥᱮ ᱵᱟᱝ᱾ ᱛᱟᱦᱞᱮ ᱚᱱᱠᱟ ᱵᱷᱟᱵᱽ ᱛᱮᱜᱮ ᱱᱤᱛᱚᱜ ᱫᱚ ᱠᱟᱹᱢᱤ ᱦᱚᱨᱟ ᱠᱚ ᱞᱟᱦᱟ ᱤᱫᱤᱭᱮᱫᱟ ᱟᱫᱚ᱾ ᱟᱞᱮᱥᱮᱫ ᱫᱚ ᱜᱚᱢᱠᱮ ᱪᱮᱫᱮᱠᱟ ᱢᱟᱱᱮ ᱟᱹᱰᱤ᱾ ᱦᱩᱴᱯᱟᱴ ᱠᱚ ᱤᱭᱟᱹᱭᱟᱠᱚ ᱢᱟᱱᱮ ᱟᱹᱰᱤ ᱛᱟᱲᱟᱛᱟᱹᱲᱤ ᱢᱟᱱᱮ ᱟᱹᱵᱤᱱ ᱡᱩᱫᱤ ᱵᱤᱱ ᱛᱟᱭᱱᱚᱢᱚᱜᱼᱟ᱾ ᱦᱮᱸ ᱟᱵᱤᱱ ᱡᱫᱤᱵᱤᱱ ᱛᱟᱭᱱᱚᱢᱚᱜᱼᱟ ᱟᱫᱚ ᱛᱟᱞᱟ ᱛᱟᱞᱟᱵᱤᱱᱟ ᱠᱚ ᱠᱷᱮᱛ ᱠᱚ ᱛᱟᱞᱟ ᱞᱮᱠᱷᱟᱱ ᱟᱫᱚ᱾ ᱪᱮᱫ ᱛᱮᱵᱱ ᱤᱭᱟᱹ ᱭᱟ?
ᱪᱮᱫ ᱛᱮᱵᱤᱱᱧ ᱦᱮᱸ᱾ ᱟᱨ ᱡᱩᱫᱤ ᱰᱟᱝᱨᱟ ᱠᱚ ᱛᱟᱦᱮᱱᱟ ᱛᱚᱵᱮ ᱴᱷᱤᱠ ᱜᱮᱭᱟ ᱡᱩᱫᱤ ᱰᱟᱝᱨᱟ ᱠᱚ ᱵᱟᱠᱚ ᱛᱟᱦᱮᱱᱟ ᱢᱟᱱᱮ ᱟᱹᱰᱤ ᱠᱚᱥᱴᱚ᱾ ᱞᱤ ᱠᱷᱮᱛᱚᱢ ᱞᱤᱞᱤ ᱠᱷ ᱢᱟᱱᱮ ᱟᱲᱮ ᱛᱞᱟ ᱨᱮ ᱠᱷᱮᱛ ᱠᱚ᱾ ᱛᱟᱦᱮᱸ ᱞᱮᱱᱠᱟᱱᱡ ᱢᱟᱱᱮ ᱟᱹᱰᱤ ᱠᱚᱥᱴᱚᱜᱼᱟ ᱛᱮ ᱫᱚ ᱦᱟᱸᱜ ᱵᱚᱞᱚ ᱫᱚ ᱦᱟᱸᱜ, ᱛᱚ ᱚᱱᱟ᱾ ᱚᱱᱟ ᱦᱤᱥᱟᱹᱵ ᱛᱮᱜᱮ ᱢᱟᱱᱮ ᱛᱟᱲᱟ᱾ ᱥᱛᱟᱲᱤ ᱟᱵᱚ ᱫᱚᱵ ᱠᱟᱹᱢᱤᱭᱟ ᱞᱟᱹᱭ ᱞᱮᱠᱷᱟᱡ ᱫᱚ ᱦᱮᱸ, ᱟᱫᱚ᱾ ᱟᱫᱚ ᱟᱵᱚ ᱫᱚᱵᱚᱱ ᱞᱟᱹᱭᱟ ᱡᱮ ᱵᱟᱝ ᱵᱷᱤᱛᱤᱨ ᱥᱮᱫᱱᱤᱧ ᱪᱟᱵᱟ ᱞᱮᱠᱷᱟᱡ ᱟᱫᱚ ᱞᱚᱜᱚᱱ ᱫᱷᱟᱨᱟᱧ᱾ ᱤᱭᱟᱹ ᱡᱤᱛᱠᱟᱹᱨᱚᱜᱼᱟ ᱦᱮᱸ ᱥᱮᱮ ᱛᱚ ᱚᱱᱟᱱᱟᱜ ᱜᱮᱵᱚ ᱩᱭᱦᱟᱹᱨᱟ ᱟᱨ ᱞᱟᱹᱭ ᱞᱮᱠᱷᱟᱱᱡ ᱱᱚᱜᱼᱚ ᱱᱚᱝᱠᱟ ᱫᱟᱜ ᱡᱟᱹᱲᱤ ᱵᱟᱝᱠᱷᱟᱱ᱾ ᱦᱮᱸ ᱟᱨ ᱚᱠᱟᱨᱮ ᱟᱨ ᱱᱤᱭᱟᱹ ᱵᱟᱨ᱾ ᱵᱥᱤᱱ ᱜᱮᱟᱥᱮ ᱫᱟᱜ ᱮ ᱡᱟᱹᱲᱤᱭᱟ ᱟᱠᱟᱫ ᱵᱚᱱᱟᱱᱟᱜ ᱟᱫᱚ ᱟᱯ ᱥᱮᱫ ᱜᱮ ᱱᱟᱦᱟᱜ ᱚᱠᱟ ᱞᱮᱠᱟ ᱫᱟᱜ ᱡᱟᱹᱲᱤ ᱠᱚᱦᱱᱟᱜᱜ ᱵᱟᱟᱹᱞᱤᱧ ᱞᱟᱹᱭᱟᱲᱮᱭᱟᱜᱼᱟ ᱦᱟᱜᱥ ᱥᱮ᱾
ᱦᱮᱸ ᱜᱚᱢᱠᱮ ᱫᱟᱜ ᱫᱚ ᱡᱟᱹᱲᱤ ᱫᱚ ᱟᱞᱮ ᱥᱮᱫ ᱢᱟ ᱟᱹᱰᱤ᱾ ᱵᱷᱟᱜᱮ ᱜᱮ ᱟᱨ ᱚᱱᱮ ᱯᱨᱚᱛᱷᱚᱢ ᱨᱮᱜᱮᱧ ᱢᱮᱛᱟ ᱵᱤᱱᱟ ᱡᱮ ᱟᱞᱮ ᱥᱮᱫ ᱫᱚ ᱫᱟᱜ ᱨᱮᱱᱟᱜ ᱫᱚ ᱫᱚᱢᱮ᱾ ᱴᱟ ᱫᱚ ᱥᱚᱢᱚᱥᱥᱟ ᱵᱟᱹᱱᱩᱜᱼᱟ ᱮ ᱢᱟᱱᱮ ᱠᱚᱢ ᱠᱚ ᱦᱮᱸ ᱠᱚᱢ ᱵᱮᱥᱤ ᱫᱟᱜ ᱡᱟᱹᱲᱤ ᱨᱮᱦᱚᱸ᱾ ᱟᱞᱮᱭᱟᱜ ᱫᱚ ᱯᱚᱨᱮᱛᱮ ᱢᱟᱱᱮ ᱜᱟᱱᱚᱜᱼᱟ ᱦᱮᱸ ᱦᱮᱸ ᱡᱚᱛᱚ ᱛᱮᱜᱮ ᱦᱩᱭᱩᱜᱼᱟ ᱦᱮᱸ᱾ ᱟᱨ ᱫᱚᱢᱮ ᱮᱠᱴ ᱫᱟᱜ ᱡᱟᱹᱲᱤ ᱫᱚ ᱵᱟᱞᱮ ᱠᱚᱭᱚᱜ ᱠᱚᱼᱟ ᱟᱞᱮ ᱫᱚ᱾ ᱠᱟᱹᱴᱤᱡ ᱫᱟᱜ ᱤᱭᱟᱹ ᱠᱷᱟᱱ ᱜᱮ ᱟ ᱞᱟᱦᱟ ᱠᱷᱚᱱᱟᱜ ᱜᱮ ᱨᱮᱰᱤ ᱠᱟᱛᱮᱫ ᱛᱟᱦᱮᱱ ᱛᱟᱞᱮᱭᱟ ᱦᱟᱥᱟ ᱠᱚᱫᱚ᱾
ᱟᱪᱪᱷᱟ ᱟᱪᱪᱷᱟ ᱢᱟᱱᱮᱯᱮᱭᱟᱜ ᱫᱤᱱ ᱥᱮᱴ ᱞᱮᱱᱟᱱ᱾ ᱢᱟᱱᱮ ᱟᱯᱮ ᱫᱚᱯᱮ ᱮᱦᱚᱵ ᱤᱫᱤᱭᱟ ᱚᱱᱛᱮ ᱫᱚ ᱱᱟ ᱦᱮᱸᱥᱮ ᱞᱟᱹᱭ ᱞᱮᱠᱷᱟᱱ ᱫᱚ᱾ ᱛᱚᱲᱟ ᱚᱱᱮ ᱛᱚᱞᱟ ᱠᱚᱟᱝ ᱢᱟᱨᱟᱝ ᱧᱚᱜ ᱞᱮᱱᱠᱷᱟᱱ᱾ ᱟᱱᱫᱚ ᱯᱮ ᱵᱤᱫᱤᱭᱮ ᱠᱚᱟᱞᱮᱱᱟ ᱟᱨ ᱫᱟᱨ ᱨᱮᱱᱟᱜ ᱠᱚᱱᱳ ᱥᱚᱥᱟ ᱵᱟᱝ᱾ ᱛᱟᱦᱮᱱ ᱠᱷᱟᱡ ᱢᱟᱱᱮ ᱱᱤᱭᱟᱹᱛᱮ ᱮᱦᱚᱵ ᱦᱩᱭᱩᱜ ᱜᱮᱭᱟ ᱛᱚ ᱟᱞᱮ ᱫᱚ ᱜᱚᱝ᱾ ᱜᱚᱢᱠᱮ ᱞᱟᱹᱭ ᱞᱮᱠᱷᱟᱡ ᱫᱚ ᱥᱮᱨᱢᱟ ᱡᱟᱹᱲᱤ ᱵᱟᱠᱷᱟᱱ ᱫᱚ ᱪᱟᱥ ᱫᱚ ᱵᱟᱭ ᱜᱟᱱᱚᱜᱼᱟ, ᱱᱚᱛᱮ ᱫᱚ ᱟᱸᱱᱟᱜ ᱟᱪᱪᱷᱟ ᱞᱟᱹᱭ ᱞᱮᱠᱷᱟᱡ ᱫᱚ ᱢᱟᱱᱮ ᱚᱱᱟ ᱡᱷᱟᱨᱱᱟ ᱠᱷᱚᱱᱜ ᱜᱮ ᱠᱟᱹᱴᱤᱡ ᱪᱮᱛᱟᱱ ᱫᱷᱟᱨᱟ ᱨᱮᱞᱮ ᱛᱟᱦᱮᱱᱟ ᱥᱮ ᱡᱷᱟᱨᱱᱟ ᱜᱟᱰᱟ ᱠᱷᱚᱱ ᱫᱚ ᱛᱚ ᱵᱩᱨᱩ ᱫᱟᱜ ᱛᱮᱜᱮ ᱱᱟᱜ ᱡᱟᱦᱟᱱᱟᱜ ᱡᱟᱦᱟᱸ ᱵᱚ ᱞᱟᱹᱭᱮᱜ-ᱟ ᱦᱮᱸᱥᱮ ᱟᱨ ᱡᱟᱦᱟᱸ ᱵᱟᱵᱚ ᱞᱟᱹᱭᱮᱫ-ᱟ ᱥᱤᱛᱩᱝ ᱫᱤᱱ ᱪᱟᱥ ᱨᱮᱱᱟᱜ ᱱᱚᱛᱮ ᱫᱚ ᱪᱮᱫᱟᱜ ᱥᱮ ᱵᱩᱨᱩ ᱫᱤᱥᱚᱢ ᱠᱟᱱᱟ ᱥᱮ ᱜᱚᱝᱠᱮ, ᱛᱚ ᱵᱩᱨᱩ ᱨᱮᱱᱟᱜ ᱫᱟᱜ ᱥᱟᱶ ᱛᱮ ᱚᱱᱟ ᱦᱟᱥᱟ ᱠᱚ ᱵᱟᱭ ᱞᱤᱸᱡᱤ ᱟᱬᱜᱚᱱᱟ ᱛᱚ ᱚᱱᱟ ᱛᱮ ᱠᱟᱹᱴᱤᱡ ᱠᱟᱹᱴᱤᱡ ᱵᱟᱹᱫᱽ ᱠᱚ ᱠᱟᱹᱴᱤᱡ ᱮ ᱤᱭᱟᱹ ᱧᱚᱜᱟ ᱠᱮᱴᱮᱡ ᱧᱚᱜᱟ ᱛᱚ ᱤᱱᱟᱹᱛᱮ ᱠᱟᱹᱴᱤᱡ ᱥᱚᱵᱡᱤ ᱪᱟᱥ ᱠᱚ ᱵᱟᱭ ᱜᱟᱱᱚᱜ-ᱟ ᱱᱚᱛᱮ ᱫᱚ ᱦᱮᱸᱥᱮ ᱡᱩᱫᱤ ᱢᱤᱱᱤ ᱠᱚ ᱞᱟᱜᱟᱣ ᱨᱮᱦᱚᱸ ᱮᱱᱛᱮ ᱱᱚᱛᱮ ᱫᱚ ᱵᱟᱭ ᱜᱟᱱᱚᱜ-ᱟ ᱱᱚᱛᱮ ᱫᱚ᱾ ᱪᱮᱫᱟᱜ ᱥᱮ ᱫᱷᱤᱨᱤ ᱫᱤᱥᱚᱢ ᱫᱷᱤᱨᱤ ᱦᱚᱸ ᱢᱮᱱᱟᱜ-ᱟ, ᱟᱨ ᱛᱤᱨᱮ ᱱᱚᱛᱮ ᱵᱟᱹᱨ ᱨᱮᱱᱟᱝ ᱦᱟᱥᱟ ᱦᱚᱸ ᱯᱮᱨᱮ ᱤᱭᱟᱹ ᱠᱮᱴᱮᱡᱚᱜ-ᱟ, ᱛᱚ ᱚᱱᱟᱛᱮᱦᱚᱸ ᱵᱟᱭ ᱜᱟᱱ ᱦᱩᱭᱩᱜ-ᱟ ᱱᱚᱛᱮ ᱫᱚ ᱦᱮᱸ ᱜᱚᱝᱠᱮ᱾
ᱡᱮᱢᱚᱱ ᱚᱱᱛᱮ ᱫᱚ ᱚᱱᱟ ᱟᱯᱮ ᱥᱮᱫ ᱫᱚᱢᱮᱜ ᱜᱮ ᱫᱷᱤᱨᱤᱜ-ᱟ ᱟᱞᱮ ᱥᱮᱫ ᱫᱚ ᱪᱮᱫᱠᱟ ᱢᱟᱱᱮ ᱢᱤᱱᱤ ᱠᱚ ᱡᱟᱦᱟᱸ ᱠᱚ ᱵᱮᱱᱟᱣᱟ ᱥᱮ ᱢᱟᱱᱮ ᱠᱤᱪᱷᱩ ᱠᱤᱪᱷᱩ ᱡᱟᱭᱜᱟ ᱧᱮᱞ ᱵᱤᱱ ᱢᱟᱱᱮ ᱟᱥᱟ ᱠᱚᱨᱮ ᱵᱤᱱ ᱡᱩᱫᱤ ᱵᱤᱱ ᱧᱮᱞ ᱠᱟᱜ ᱠᱷᱟᱱ ᱵᱩᱡᱽ ᱫᱟᱲᱮᱭᱟᱜ-ᱟ ᱵᱤᱱ ᱢᱟᱱᱮ ᱟᱱᱟᱮ ᱢᱟᱱᱮ ᱟᱵᱚ ᱦᱚᱲ ᱛᱮᱜᱮ ᱠᱚ ᱚᱱᱟ ᱫᱚ ᱢᱤᱱᱤ ᱫᱚᱠᱚ ᱤᱭᱟᱹᱭᱟ ᱢᱟᱱᱮ ᱟᱹᱪᱩᱨ ᱟᱹᱪᱩᱨ ᱛᱮ ᱰᱟᱝ ᱢᱤᱫᱴᱮᱱ ᱠᱚ ᱤᱭᱟᱹ ᱠᱟᱜ-ᱟ ᱟᱨ ᱤᱧᱡᱤᱱ
ᱟᱪᱪᱷᱟ ᱟᱪᱪᱷᱟ ᱦᱮᱸ ᱦᱮᱸ ᱴᱷᱤᱠᱟᱹ ᱠᱟᱫᱟᱞᱤᱧ ᱦᱮᱸ ᱦᱮᱸ,
ᱦᱳᱭ ᱚᱱᱠᱟ ᱟᱹᱪᱩᱨ ᱟᱹᱪᱩᱨ ᱛᱟᱦᱮᱸ ᱦᱮᱸ ᱦᱳᱭ ᱦᱳᱭ ᱦᱳᱭ ᱟᱫᱚ ᱚᱱᱠᱟ ᱫᱚ ᱟᱞᱮ ᱫᱚ ᱜᱟᱹᱰᱤ ᱫᱚ ᱯᱨᱚᱭᱳᱡᱚᱱ ᱫᱚ ᱵᱟᱝ ᱦᱩᱭᱩᱜ-ᱟ ᱡᱮ ᱦᱟᱸᱰᱮ ᱢᱤᱫᱴᱮᱱ ᱜᱟᱹᱰᱤ ᱟᱹᱜᱩᱭ ᱢᱮ ᱛᱟᱨᱯᱚᱨᱮ ᱵᱚᱱ ᱵᱳᱨᱤᱝ ᱦᱚᱪᱚᱭᱟ ᱚᱱᱠᱟᱱᱟᱜ ᱥᱤᱥᱴᱮᱢ ᱫᱚ ᱵᱟᱝ ᱦᱳᱭᱳᱜ ᱜᱮᱭᱟ᱾
ᱟᱪᱪᱷᱟ ᱢᱟᱱᱮ ᱢᱤᱱᱤ ᱢᱟᱱᱮ ᱠᱚᱨᱮᱠ ᱛᱮᱜᱮ ᱦᱟᱸᱜ ᱟᱯᱮ ᱫᱚ ᱱᱟᱜ ᱞᱟᱹᱭ ᱞᱮᱠᱷᱷᱟᱡ ᱫᱚ
ᱦᱮᱸ ᱦᱮᱸ,
ᱟᱪᱷᱟ ᱟᱪᱷᱟ ᱾
ᱢᱟᱱᱮ ᱚᱱᱠᱟ ᱵᱷᱟᱵ ᱛᱮᱜᱮ ᱵᱮᱥᱤᱨ ᱵᱷᱟᱜᱽ ᱟᱞᱮ ᱫᱚᱞᱮ ᱵᱮᱱᱟᱣᱟ ᱢᱟᱴᱷ ᱠᱚᱨᱮ ᱫᱚ, ᱟᱫᱚ ᱡᱟᱦᱟᱸ ᱠᱚ ᱢᱮᱱᱟ ᱠᱚ ᱵᱤᱱ ᱧᱩ ᱫᱟᱜ ᱧᱩ ᱫᱟᱜ ᱫᱚ ᱮᱠᱴᱩ ᱵᱷᱟᱜᱮ ᱫᱚᱨᱠᱟᱨᱟ ᱚᱱᱟ ᱫᱚ ᱮᱠᱴᱩ ᱞᱟᱛᱟᱨ ᱧᱚᱜ ᱠᱟᱹᱴᱤᱡ ᱯᱷᱩᱲᱟᱹᱣ ᱦᱩᱭᱩᱜ-ᱟ ᱟᱫᱚ ᱦᱮᱸ ᱦᱩᱸ ᱟᱫᱚ ᱚᱱᱟ ᱫᱚ ᱟᱞᱮ ᱥᱮᱫ ᱫᱚ ᱵᱷᱟᱜᱮ ᱫᱟᱜ ᱦᱩᱭᱩᱜ-ᱟ ᱮᱠ ᱰᱮᱲᱥᱚ ᱢᱟᱱᱮ ᱠᱷᱟᱱ ᱜᱮ ᱠᱷᱩᱵ ᱵᱷᱟᱜᱮ ᱮᱠᱥᱚ ᱨᱮᱜᱮ ᱠᱷᱩᱵ ᱵᱷᱟᱜᱤ ᱫᱟᱜ ᱩᱰᱩᱠᱚᱜ-ᱟ᱾ ᱰᱮᱲᱥᱚ ᱯᱚᱨᱡᱚᱱᱛᱚ ᱚᱱᱟ ᱴᱤᱭᱩᱮᱞ ᱠᱚ ᱡᱟᱦᱟᱸ ᱠᱚ ᱢᱮᱱᱟᱜ-ᱟ ᱚᱱᱟ ᱯᱷᱩᱲᱟᱹᱣ ᱢᱮᱱᱟᱜ-ᱟ ᱦᱮᱸ ᱟᱨ ᱥᱟᱵᱢᱟᱨᱥᱟᱞ ᱠᱚᱫᱚ ᱚᱱᱟᱜᱮ ᱰᱮᱲᱥᱚ ᱮᱠᱥᱚ ᱟᱥᱤ ᱛᱮᱜᱮ ᱟᱹᱵᱤᱱᱟᱜ ᱥᱚᱪᱷ ᱫᱟᱜ ᱵᱤᱱ ᱧᱟᱢᱟ ᱥᱚᱵ ᱥᱚᱢᱚᱭ᱾
ᱥᱚᱪᱷ ᱫᱟ ᱟᱪᱪᱷᱟ ᱟᱪᱪᱷᱟ ᱟᱨ ᱱᱚᱛᱮ ᱫᱚ ᱞᱟᱹᱭ ᱞᱮᱠᱷᱟᱡ ᱜᱚᱢᱠᱮ ᱫᱟᱜ ᱫᱚ ᱴᱮᱢᱮᱡ ᱨᱮᱜᱮ ᱢᱮᱱᱟᱜ-ᱟ᱾ ᱛᱚ ᱱᱚ-ᱚᱭ ᱚᱱᱮ ᱵᱟᱵᱚ ᱞᱟᱹᱭ ᱜᱮᱭᱟ ᱥᱮ ᱱᱚᱛᱮ ᱫᱚ ᱫᱷᱤᱨᱤ ᱜᱮᱭᱟ ᱢᱟᱱᱮ ᱪᱟᱥ ᱵᱟᱭ ᱜᱟᱱᱚᱜ-ᱟ ᱵᱟᱹᱫᱽ ᱠᱚᱨᱮ ᱫᱚ ᱢᱟᱱᱮ ᱜᱩᱰᱤ ᱠᱚᱦᱚᱸ ᱫᱷᱤᱨᱤ ᱡᱟᱦᱟᱸ ᱢᱩᱨᱩᱢ ᱵᱟ ᱵᱟᱵᱚ ᱞᱟᱹᱭᱟ ᱥᱮ ᱚᱱᱠᱟᱱ ᱫᱷᱟᱨᱟ ᱦᱟᱥᱟ ᱢᱮᱱᱟᱜ-ᱟ ᱱᱚᱛᱮ ᱫᱚ ᱦᱮᱸ, ᱛᱚ ᱤᱱᱟᱹ ᱚᱠᱛᱚ ᱛᱮ ᱚᱱᱟ ᱫᱚ ᱪᱟᱥ ᱵᱟᱝ ᱜᱟᱱᱚᱜ-ᱟ ᱱᱚᱛᱮ ᱫᱚ ᱱᱟᱜ ᱛᱚ ᱥᱤᱛ ᱥᱤᱛᱩᱝ ᱫᱤᱱ ᱫᱚ ᱢᱟᱱᱮ ᱵᱟᱭᱟᱱᱚᱜ-ᱟ ᱠᱷᱟᱹᱞᱤ ᱱᱮᱜ ᱱᱤᱛᱚᱜ ᱱᱟᱜ ᱱᱤᱭᱟᱹ ᱱᱤᱭᱟᱹ ᱥᱤᱡᱤᱱ ᱨᱮᱜᱮ ᱡᱟᱦᱟᱸ ᱦᱩᱲᱩ ᱵᱚᱪ ᱪᱟᱥ ᱥᱮ ᱱᱤᱭᱟᱹ ᱢᱟ ᱱᱤᱭᱟᱹᱮ ᱜᱟᱱᱚᱜ ᱜᱮ ᱪᱮᱫᱟᱜ ᱥᱮ
ᱦᱩᱸ ᱦᱩᱸ ᱦᱩᱸ ᱦᱩᱸ ᱟᱫᱚ ᱜᱚᱝᱠᱮ ᱤᱭᱟᱹ ᱢᱟᱱᱮ ᱟᱯᱮ ᱫᱚ ᱛᱟᱦᱚᱞᱮ ᱠᱷ ᱢᱟᱱᱮ ᱫᱷᱚᱨᱚᱢ ᱫᱤᱱ ᱫᱚ ᱥᱟᱜ ᱮᱠᱴᱩ ᱠᱚᱥᱴᱚ ᱧᱚᱜ ᱜᱮᱭᱟ ᱯᱮ ᱫᱟᱜ ᱛᱮᱫᱚ ᱦᱮᱸᱥᱟᱞᱟᱜ,
ᱦᱮᱸ ᱜᱚᱝᱠᱮ,
ᱦᱮᱸ ᱢᱮᱱᱫᱟᱞᱤᱧ ᱫᱷᱚᱨᱚᱱ ᱫᱤᱱ ᱫᱚ ᱢᱟᱱᱮ ᱥᱤᱛᱩᱝ ᱫᱤᱱ ᱫᱚ ᱮᱠᱴᱩ ᱮᱠᱴᱩ ᱯᱮ ᱠᱚᱥᱴᱚ ᱧᱚᱜᱚᱜᱼᱼ ᱜᱮᱭᱟ ᱢᱟᱱᱮ ᱫᱟᱜ ᱛᱮ ᱢᱟᱱᱮᱼᱼ
ᱢᱟᱱᱮ ᱛᱩᱯᱩᱱ ᱛᱩᱯᱩᱱ ᱫᱟᱜ ᱠᱚᱫᱚ ᱛᱩᱯᱩᱱ ᱫᱟᱜ ᱠᱚᱫᱚ ᱞᱟᱹᱭ ᱞᱮᱠᱷᱟᱱ ᱫᱚ ᱵᱟᱞᱮ ᱠᱚᱥᱼᱼ ᱴᱚᱜᱼᱟ ᱢᱟᱱᱮ ᱡᱩᱛᱼᱼ ᱛᱚᱣᱟᱜ ᱛᱮᱜᱮ ᱥᱩᱵᱤᱫᱟ ᱢᱮᱱᱟᱜ ᱞᱮᱭᱟ ᱛᱚ ᱚᱱᱮ ᱚᱱᱟ ᱥᱚᱵᱽᱡᱤ ᱪᱟᱥ ᱫᱚ ᱵᱟᱭ ᱜᱟᱱᱚᱜᱼᱟ᱾ ᱱᱚᱛᱮ ᱫᱚ ᱱᱟᱜ ᱠᱷᱚᱱ ᱢᱟᱱᱮ ᱢᱟᱱᱮ ᱫᱟᱜ ᱠᱚᱛᱮ ᱫᱚ ᱠᱚᱥᱴᱚ ᱫᱚ ᱵᱟᱝ ᱦᱩᱭᱩᱜᱼᱟ ᱱᱚᱛᱮ ᱫᱚ ᱥᱮᱨᱢᱟ ᱡᱟᱹᱲᱤ ᱫᱟᱜ ᱯᱚᱨᱮ᱾ ᱛᱚ ᱡᱟᱦᱟᱸ ᱛᱟᱸᱵᱩ ᱠᱚᱣᱟᱜ ᱫᱟᱜ ᱚᱱᱟ ᱡᱷᱟᱨᱱᱟ ᱠᱚᱨᱮ ᱵᱟᱝ ᱦᱩᱭᱮᱱ ᱚᱱᱟ ᱠᱚᱨᱮᱼᱼ ᱛᱟᱢᱵᱩ ᱛᱟᱦᱮᱱ ᱜᱮᱭᱟ ᱛᱚ ᱚᱱᱟ ᱠᱚᱨᱮ ᱜᱮ ᱩᱢ ᱵᱟᱲᱟ ᱠᱚᱫᱚ ᱟᱨ ᱵᱟᱲᱟᱭ ᱜᱮᱭᱟ ᱵᱚ ᱰᱷᱮᱠᱚᱡ ᱠᱚᱢᱟ ᱢᱮᱱᱟᱜ ᱜᱮᱭᱟ ᱱᱤᱭᱟᱹ ᱵᱟᱨᱥᱤᱼᱼ ᱥᱤᱧ ᱢᱟ ᱟᱛᱩ ᱯᱤᱪᱷᱤ ᱜᱮ ᱟᱹᱛᱩ ᱯᱤᱪᱷᱩ ᱵᱟᱨᱭᱟ ᱯᱮᱭᱟ ᱢᱟ ᱢᱮᱱᱟᱜ ᱜᱮᱭᱟᱸ ᱤᱱᱟᱹ ᱠᱚᱨᱮ ᱜᱮ ᱟᱨᱼᱼ ᱞᱮᱭ ᱞᱮᱠᱷᱟ ᱫᱚ ᱚᱱᱟ ᱦᱩᱰᱤᱧ ᱦᱩᱰᱤᱧ ᱜᱟᱰᱟ ᱠᱚ ᱢᱮᱱᱟᱜᱼᱟ ᱱᱟᱜ ᱤᱱᱟᱹ ᱠᱚᱨᱮ ᱠᱚ ᱛᱩᱯᱩ ᱵᱟᱲᱟ ᱫᱚ ᱦᱩᱭᱩᱜᱼᱟ᱾
ᱦᱩᱸ ᱦᱩᱸ ᱦᱩᱸ ᱦᱚᱸ ᱛᱟᱦᱞᱮ ᱢᱚᱴᱟᱢᱩᱴᱤ, ᱚᱱᱟ ᱤᱫᱤ ᱠᱟᱛᱮᱫ ᱫᱚ ᱜᱚᱝᱠᱮ ᱫᱚᱢᱮ ᱮᱠᱴᱟ ᱫᱚ ᱚᱥᱩᱼᱼ ᱵᱤᱫᱜᱟᱹ ᱫᱚ ᱵᱟᱹᱱᱩᱜ ᱛᱟᱯᱮᱭᱟ ᱢᱟᱱᱮ ᱮᱠᱪᱩᱭᱮᱞ ᱦᱳᱭᱳᱜ ᱠᱟᱱᱟ ᱥᱚᱵᱽᱡᱤ ᱴᱚᱵᱽᱡᱤ ᱡᱟᱦᱟᱸᱼᱼ ᱛᱮ ᱪᱟᱥᱴᱟᱥ ᱟᱯᱮ ᱚᱱᱟᱜᱮ ᱮᱠᱴᱩ ᱥᱳᱢᱚᱥᱥᱟ ᱛᱟᱯᱮ ᱦᱟᱝ?
ᱮᱭ ᱦᱳᱭ ᱚᱱᱟ ᱤᱭᱟᱹ ᱠᱚᱫᱚ ᱛᱩᱲᱤ ᱠᱚᱫᱚ ᱜᱟᱱᱚᱜ ᱜᱮᱭᱟ᱾ ᱪᱮᱫᱟᱜ ᱥᱮ ᱚᱱᱟ ᱫᱟᱜ ᱵᱟᱭ ᱧᱟᱢ ᱨᱮᱦᱚᱸ ᱴᱷᱤᱠ ᱜᱮᱭᱟ ᱦᱮᱸ ᱥᱮ ᱛᱩᱲᱤ ᱠᱚ ᱵᱟᱝ ᱦᱩᱭᱮᱱ ᱴᱤᱥᱤ ᱠᱚ ᱦᱩᱭᱮᱱ ᱦᱮᱸ ᱥᱮ, ᱚᱱᱟ ᱠᱚ ᱚᱱᱟ ᱠᱚ ᱚᱱᱟ ᱠᱚᱫᱚ ᱵᱟᱝ ᱨᱮᱦᱚ ᱚᱱᱟ ᱠᱚᱫᱚ ᱜᱟᱱ ᱜᱚᱫᱚᱜᱼᱟ᱾ ᱛᱚ ᱮᱴᱟᱜᱟᱜ ᱠᱚᱫᱚ ᱵᱟᱭ ᱜᱟᱱ ᱜᱚᱫᱚᱜᱼᱟ ᱩᱱᱛᱩ ᱩᱛᱩ ᱟᱛᱮᱱ ᱵᱚᱱ ᱡᱚᱢᱟ ᱚᱱᱠᱟᱱᱟᱜ ᱠᱚᱫᱚ ᱵᱟᱭ ᱜᱟᱱᱚᱜᱼᱟ᱾
ᱦᱳᱭ ᱦᱳᱭ᱾
ᱦᱩᱸ᱾
ᱛᱟᱦᱞᱮ ᱢᱚᱴᱟᱢᱩᱴᱤᱼᱼ ᱟᱫᱚ ᱤᱭᱟᱹ ᱠᱚᱫᱚ ᱮᱠᱷᱚᱱ ᱫᱚ ᱢᱟᱱᱮ ᱵᱟᱹᱠᱤ ᱢᱮᱱᱟᱜ ᱛᱟᱯᱮ ᱜᱮᱭᱟ ᱥᱮ ᱟᱹᱨᱤ ᱯᱮ ᱟᱨᱟᱢᱵᱚᱭᱟ᱾ ᱤᱭᱟᱹᱠᱚᱫᱚ ᱦᱩᱲᱩ ᱨᱚᱦᱚᱭ ᱠᱚᱫᱚ?
ᱦᱩᱲᱩ ᱨᱚᱦᱚᱭ ᱠᱚᱫᱚ ᱜᱚᱝᱠᱮ ᱱᱚᱛᱮ ᱫᱚ ᱞᱟᱹᱭ ᱞᱮᱠᱷᱟᱡ ᱫᱚ ᱚᱫᱷᱮᱠ ᱠᱚ ᱪᱟᱵᱟᱭ ᱤᱫᱤ ᱜᱤᱭᱟ᱾ ᱛᱚ ᱦᱚᱞᱟ ᱢᱟᱫᱷᱮᱨ ᱦᱤᱞᱳᱜ ᱧᱤᱫᱟᱹ ᱠᱷᱚᱱᱮ ᱫᱟᱜ ᱠᱟᱫᱟ ᱱᱤᱭᱟᱹ ᱵᱟᱨᱥᱤᱧ ᱱᱟᱜ ᱡᱟᱼᱼ ᱠᱷᱚᱱᱟᱜ ᱵᱟᱹᱠᱤ ᱢᱮᱱᱟᱜ ᱛᱟᱠᱚᱣᱟ ᱱᱟᱜ ᱩᱱᱠᱩ ᱠᱚᱫᱚ ᱦᱟᱸᱜ ᱠᱚ ᱱᱤᱭᱟᱹ ᱫᱷᱟᱣ ᱫᱚ ᱱᱟᱜ ᱠᱚ ᱪᱟᱵᱟ ᱩᱛᱟᱹᱨ ᱱᱟᱜ᱾
ᱚᱻ
ᱥᱚᱵᱮᱱ ᱜᱮ ᱡᱚᱛᱚ ᱜᱮᱠᱚ ᱨᱚᱦᱚᱭ ᱪᱟᱵᱟ ᱟᱠᱟᱫ ᱛᱚ ᱱᱚᱛᱮ ᱢᱟ ᱢᱚᱴᱟᱢᱩᱴᱤ ᱡᱟᱦᱟᱸ, ᱱᱚᱛᱮᱱᱟᱜ ᱵᱟᱹᱫᱽ ᱠᱚ ᱢᱮᱱᱟᱜᱼᱟ ᱵᱟᱹᱭᱦᱟᱹᱲ ᱠᱚ ᱦᱩᱭ ᱮᱱ ᱦᱮᱸ ᱥᱮ᱾ ᱡᱚᱛᱚ ᱜᱮᱠᱚ ᱨᱚᱦᱚᱭ ᱪᱟᱵᱟ ᱠᱟᱜᱼᱟ ᱚᱱᱛᱮ ᱫᱚ ᱞᱟᱹᱭ ᱞᱮᱠᱷᱟ ᱫᱚ᱾ ᱟᱹᱰᱤ ᱠᱚᱢ ᱦᱚᱲᱟᱜ ᱢᱟᱱᱮ ᱚᱱᱟ ᱵᱟᱨ ᱯᱮ ᱦᱚᱲ ᱚᱲᱟᱜ ᱜᱟᱱ ᱠᱚᱨᱮ ᱜᱮ ᱥᱟᱨᱮᱡ ᱠᱟᱱ ᱜᱮ ᱡᱟᱦᱟᱸᱭᱼᱼ ᱵᱚ ᱞᱮᱭᱟ ᱡᱮᱢᱚᱱ ᱩᱱᱠᱩ ᱠᱟᱲᱢᱤ ᱵᱷᱚᱨᱥᱟ ᱠᱚ ᱨᱚᱦᱚᱭ ᱚᱱᱠᱟᱱ ᱠᱚᱜᱮ ᱵᱟᱹᱠᱤ ᱢᱮᱱᱟᱜ ᱠᱚᱣᱟ ᱟᱨ ᱡᱚᱛᱚᱼᱼ ᱛᱚ ᱜᱮ ᱟᱠᱚᱣᱟᱜ ᱜᱮᱠᱚ ᱪᱷᱩᱴᱟᱹᱣ ᱠᱟᱱᱟ ᱱᱤᱛᱚᱝ ᱢᱟ ᱦᱮᱸᱥᱮ᱾
ᱚᱻ ᱛᱟᱦᱞᱮ ᱢᱚᱴᱟᱢᱩᱴᱤ ᱢᱟᱱᱮ ᱦᱩᱭ ᱞᱮᱠᱟ ᱜᱮ᱾
ᱦᱮᱸ ᱦᱮᱸ᱾
ᱛᱟᱦᱞᱮ ᱜᱚᱝᱠᱮ᱾